ᱦᱮᱞᱳ ᱦᱮᱸ, ᱡᱚᱦᱟᱨ ᱜᱮ᱾
ᱡᱚᱦᱟᱨ ᱜᱮ᱾
ᱪᱮᱫ ᱪᱮᱠᱟᱭ ᱫᱟᱵᱤᱱ?
ᱪᱮᱠᱟ ᱵᱟᱝ ᱦᱚᱸᱜᱼᱚᱭ ᱜᱤᱛᱤᱡ ᱦᱩᱭ ᱟᱠᱟᱱᱟ ᱠᱟᱹᱴᱤᱡ᱾
ᱟᱪᱪᱷᱟ᱾
ᱟᱵᱮᱱ ᱪᱮᱫ ᱵᱮᱱ ᱪᱮᱠᱟᱭᱮᱫᱟ?
ᱟᱞᱤᱧ ᱦᱚᱸᱜᱼᱚᱭ ᱠᱟᱹᱴᱤᱡ, ᱟᱹᱞᱤᱧ ᱦᱚᱞᱤᱧ ᱫᱩᱲᱩᱵ ᱵᱟᱲᱟ ᱟᱠᱟᱱᱟ᱾ ᱛᱟᱯᱚᱨᱮ ᱵᱮᱥ ᱜᱮᱭᱟ ᱵᱮᱱ ᱛᱚ?
ᱦᱮᱸ ᱵᱮᱥ ᱜᱮᱭᱟᱞᱤᱧ᱾ ᱟᱵᱮᱱ
ᱟᱹᱞᱤᱧ ᱦᱚᱸ ᱵᱮᱥ ᱜᱮ ᱮᱠᱷᱚᱱ ᱫᱚ᱾
ᱚᱲᱟᱜ ᱠᱚᱨᱮ ᱵᱮᱥ ᱵᱟᱲᱟ ᱜᱮᱭᱟ ᱠᱚ ᱵᱟᱝ ᱾
ᱦᱮᱸ, ᱚᱲᱟᱜ ᱠᱚᱨᱮ ᱫᱚ ᱵᱮᱥ ᱵᱟᱲᱟ ᱜᱮ᱾
ᱟᱪᱪᱷᱟ᱾
ᱛᱟᱯᱚᱨᱮ ᱪᱟᱥ ᱠᱟᱹᱢᱤ ᱠᱚ ᱮᱦᱚᱵᱱᱟ ᱥᱮ ᱵᱟᱝ?
ᱪᱟᱥ ᱠᱟᱹᱢᱤ ᱮᱦᱚᱵ ᱫᱚ ᱢᱟᱱᱮ ᱛᱚᱞᱟ ᱜᱤᱰᱤ ᱠᱚᱫᱚ ᱦᱩᱭ ᱠᱟᱱᱟ᱾ ᱟᱫᱚ ᱦᱟᱨᱟᱜ ᱠᱟᱱᱟ, ᱟᱫᱚ ᱛᱟᱯᱚᱨᱮ ᱚᱠᱟ ᱦᱩᱰᱩ ᱨᱚᱦᱚᱭ ᱦᱩᱭᱩᱜᱼᱟ᱾
ᱦᱮᱸ, ᱦᱮᱸ, ᱦᱮᱸ᱾
ᱟᱹᱞᱤᱧᱟᱜ ᱨᱚᱲ ᱴᱷᱤᱠ ᱜᱮᱵᱮᱱ ᱟᱸᱡᱚᱢ ᱮᱫᱟᱛᱚ?
ᱦᱮᱸ ᱟᱸᱡᱚᱢᱚᱜ ᱠᱟᱱᱟ ᱴᱷᱤᱠ ᱜᱮ᱾ ᱛᱟᱨ ᱢᱟᱱᱮ ᱦᱮᱸ ᱯᱮ ᱜᱤᱰᱤ ᱠᱟᱫᱟ ᱛᱚᱞᱟ᱾
ᱦᱮᱸ ᱦᱮᱸ ᱛᱚᱞᱟ ᱜᱤᱲᱤ ᱦᱩᱭ ᱟᱠᱟᱱᱟ᱾ ᱟᱨ ᱦᱮᱸ ᱦᱟᱨᱟᱜ ᱠᱟᱱᱟ᱾
ᱟᱪᱪᱷᱟ᱾ ᱚᱱᱠᱟ ᱜᱮ ᱡᱚᱛᱚ ᱦᱚᱲᱟᱜ ᱜᱮ ᱦᱮᱸ ᱮ ᱜᱮ ᱦᱟᱨᱟᱜ ᱠᱟᱱᱟ᱾
ᱦᱮᱸ᱾ ᱮᱸ ᱦᱟᱨᱟᱜ ᱠᱟᱱᱟ᱾ ᱛᱟᱨᱯᱚᱨ ᱛᱤᱦᱤᱧ ᱫᱚ ᱫᱟᱜ ᱠᱟᱫᱟᱭ ᱥᱮ ᱵᱟᱝ?
ᱛᱤᱦᱤᱧ ᱫᱚ ᱛᱤᱦᱤᱱ ᱫᱚ ᱵᱟᱭ ᱫᱟᱜ ᱟᱠᱟᱫᱟ ᱦᱚᱞᱟ ᱦᱟᱹᱨᱤ ᱫᱟᱜ ᱠᱮᱫᱟᱭ᱾ ᱦᱚᱞᱟ ᱢᱟᱸᱡᱟᱱ ᱟᱹᱭᱩ ᱦᱚᱸ ᱫᱚᱢᱮ ᱫᱟᱜ ᱠᱮᱫᱟᱭ ᱛᱤᱦᱤᱧ ᱛᱤᱦᱤᱱ ᱦᱚᱸ ᱵᱟᱭ ᱫᱟᱜ ᱠᱟᱫᱟᱭ ᱨᱤᱢᱤᱞ ᱦᱟᱞᱠᱟ ᱛᱟᱦᱮᱸ ᱠᱟᱱᱟ᱾
ᱟᱪᱪᱷᱟ ᱟᱪᱪᱷᱟ᱾
ᱟᱯᱮ ᱥᱮᱫ
ᱟᱞᱮᱥᱮᱫ ᱦᱚᱸ ᱤᱱᱠᱟᱹᱜᱮ
ᱦᱮᱸ ᱮᱸ ᱱᱤᱢᱱᱚ ᱪᱟᱯᱟᱛ ᱫᱚ ᱠᱟᱴᱟᱜ ᱠᱟᱱᱟ ᱦᱟᱸᱜ ᱡᱟᱹᱱᱤᱡ
ᱦᱳᱭ ᱦᱳᱭ ᱚᱠᱟ ᱥᱚᱢᱚᱭ ᱱᱤᱢᱱᱚ ᱪᱟᱯᱟᱛ ᱛᱟᱦᱮᱸᱜ ᱚᱠᱟ ᱥᱚᱢᱚᱭ ᱵᱟᱝ ᱚᱸᱦᱚᱸ ᱵᱮᱱ ᱵᱩᱡᱽ ᱠᱮᱭᱟ ᱡᱚᱠᱷ ᱠᱷᱚᱱ ᱫᱟᱜ ᱡᱟᱹᱲᱤ ᱫᱚᱨᱠᱟᱨᱚᱜ-ᱟ ᱩᱱᱜᱮ ᱵᱟᱭ ᱫᱟᱜ ᱡᱟᱹᱲᱤᱭᱟ᱾
ᱵᱟᱦ ᱦᱟᱛᱚ ᱠᱷᱚᱱ ᱫᱚ ᱱᱤᱢᱱᱚ ᱪᱟᱯ ᱦᱚᱸ ᱵᱟᱝ ᱦᱩᱭᱩᱜ-ᱟ? ᱟᱨ ᱪᱮᱫ ᱦᱚᱸ ᱵᱟᱝ ᱱᱤᱭᱟᱹ ᱥᱚᱢᱚᱭ ᱜᱮ
ᱦᱟᱞᱠᱟ ᱦᱟᱞᱠᱟ ᱫᱟᱜ ᱫᱚ ᱵᱷᱟᱞᱮ ᱜᱮᱭᱟ ᱛᱩᱞᱟ ᱦᱚᱸ ᱵᱟᱧᱪᱟᱜ-ᱟ ᱮᱸᱰᱮᱠᱷᱟᱱ ᱦᱟᱞᱠᱟ ᱫᱚ᱾
ᱦᱮᱸ ᱛᱟᱦᱚᱞᱮ ᱟᱯᱮ ᱫᱚ ᱠᱮᱱᱮᱞ ᱫᱟᱜ ᱯᱮ ᱧᱟᱢ ᱜᱮᱭᱟ ᱥᱮ ᱵᱟᱝ
ᱵᱟᱝ ᱵᱟᱝ ᱟᱞᱮᱥᱮᱫ ᱫᱚ ᱠᱮᱱᱮᱞ ᱠᱚᱫᱚ ᱵᱟᱹᱱᱩᱜ-ᱟ ᱚᱱᱟ ᱨᱮᱜᱮ ᱛᱚ ᱠᱚᱥᱴᱚ ᱫᱚ ᱟᱨᱦᱚᱸ
ᱚ ᱦᱮᱸ ᱠᱚᱥᱴᱚ ᱫᱚ ᱢᱮᱱᱟᱜ ᱜᱮᱭᱟ᱾
ᱟᱯᱮ ᱯᱮ ᱧᱟᱢ ᱜᱮᱭᱟ᱾
ᱦᱮᱸ ᱟᱞᱮ ᱫᱚ ᱧᱟᱢ ᱜᱮᱭᱟᱞᱮ ᱠᱟᱹᱴᱤᱡ ᱫᱚ ᱚᱱᱮ ᱥᱩᱨ ᱨᱮ ᱢᱩᱠᱩᱴᱢᱩᱱᱤᱯᱩᱨ ᱦᱮᱱᱟᱜ-ᱟ ᱛᱚ᱾
ᱟᱪᱪᱷᱟ ᱟᱪᱪᱷᱟ ᱛᱟᱦᱞᱮ ᱫᱚ ᱵᱷᱟᱞᱮ ᱜᱮ ᱪᱟᱥ-ᱵᱟᱥ ᱫᱚ ᱵᱷᱟᱞᱮ ᱜᱮ ᱦᱩᱭᱩᱜ-ᱟ᱾
ᱦᱮᱸ ᱦᱮᱸ ᱟᱫᱚ ᱪᱮᱫ? ᱠᱟ ᱢᱟᱱᱮ ᱟᱫᱚ ᱵᱟᱭ ᱫᱟᱜ ᱡᱟᱹᱲᱤ ᱞᱮᱠᱷᱟᱱ ᱚᱸᱰᱮ ᱦᱚᱸ ᱪᱤᱠᱟᱹᱛᱮ ᱫᱟᱜ ᱦᱩᱭᱩᱜ-ᱟ᱾ ᱪᱤᱠᱟᱹ ᱛᱮᱠᱚ ᱟᱲᱟᱜᱟ ᱚᱠᱟ ᱥᱚᱢᱚᱭ ᱫᱚ ᱵᱟᱠᱚ ᱟᱲᱟᱜ ᱜᱮᱭᱟᱠᱚ᱾
ᱚᱱᱟ ᱦᱚᱸ ᱠᱟᱛᱷᱟ ᱠᱟᱱ ᱜᱮᱭᱟ᱾
ᱛᱟᱦᱚᱞᱮ ᱪᱮᱫ ᱠᱚ ᱵᱮᱱ ᱪᱤᱠᱟᱹ ᱵᱟᱲᱟᱭᱫᱟ?
ᱮᱠᱷᱚᱱ ᱫᱚ ᱪᱮᱫ ᱦᱚᱸ ᱵᱟᱝ ᱚᱲᱟᱜ ᱠᱚᱨᱮ ᱜᱮ ᱱᱤᱛᱚᱜ ᱫᱚ᱾
ᱟᱪᱪᱷᱟ᱾
ᱯᱟᱲᱦᱟᱣ ᱵᱟᱲᱟ ᱦᱩᱭᱩᱜ ᱠᱟᱱᱟ᱾
ᱟᱪᱪᱷᱟ ᱟᱪᱪᱷᱟ᱾
ᱛᱟᱯᱚᱨ ᱟᱵᱮᱱ ᱫᱚ ᱡᱟᱦᱟᱸᱱᱟᱜ ᱵᱮᱱ ᱪᱤᱠᱟᱭᱫᱟ ᱥᱮ ᱪᱮᱫ?
ᱦᱮᱸ ᱵᱟᱝ ᱟᱹᱞᱤᱧ ᱦᱚᱸ ᱵᱟᱹᱞᱤᱧ ᱪᱤᱠᱟᱹᱭᱫᱟ ᱡᱟᱦᱟᱸᱱᱟᱜ ᱫᱚ᱾ ᱟᱹᱞᱤᱧ ᱪᱤᱱᱛᱟᱹᱜ ᱠᱟᱱ ᱛᱟᱦᱮᱸᱫ ᱞᱤᱧ ᱢᱤᱫᱴᱮᱱ ᱠᱟᱛᱷᱟ ᱜᱮ?
ᱪᱮᱫ ᱵᱤᱱ ᱪᱤᱱᱛᱟᱹᱜ ᱠᱟᱱ ᱛᱟᱦᱮᱸᱫ?
ᱪᱤᱱᱛᱟᱹ ᱫᱚ ᱦᱚᱜ-ᱚᱭ ᱡᱮ ᱦᱚᱜ ᱚᱝᱠᱟ ᱢᱟᱱᱮ ᱵᱟᱡᱟᱨ ᱨᱮᱠᱚ ᱛᱟᱦᱮᱱ ᱠᱟᱱᱟ ᱟᱵᱚ ᱥᱟᱱᱛᱟᱲ ᱠᱚ᱾
ᱦᱟᱸ ᱦᱮᱸ ᱦᱮᱸ ᱛᱟᱦᱮᱱ ᱠᱟᱱ ᱜᱮᱭᱟ ᱠᱚ ᱱᱤᱛᱳᱜ ᱫᱚ ᱦᱟᱱᱮ ᱟᱭ ᱪᱟᱹᱠᱨᱤ ᱵᱟᱹᱠᱨᱤ ᱪᱟᱹᱠᱨᱤ ᱵᱟᱹᱠᱨᱤ ᱦᱚᱛᱮᱫ ᱛᱮ ᱟᱫᱚ ᱵᱟᱡᱟᱨ ᱨᱮᱠᱚ ᱛᱟᱦᱮᱱ ᱠᱟᱱ ᱜᱮᱭᱟ᱾
ᱡᱟᱦᱟᱸᱭ ᱫᱚᱠᱚ ᱛᱟᱦᱮᱱ ᱠᱟᱱᱟ ᱠᱚ ᱩᱱᱠᱩ ᱫᱚ ᱟᱫᱚ ᱯᱚᱨᱤᱵᱟᱨ ᱟᱛᱮ ᱜᱮᱠᱚ ᱛᱟᱦᱮᱱ ᱠᱟᱱ ᱜᱮᱭᱟ ᱡᱚᱛᱚ ᱤᱫᱤ ᱠᱟᱛᱮ᱾ ᱟᱫᱚ ᱩᱱᱠᱩ ᱫᱚ ᱢᱟᱱᱮ ᱥᱟᱱᱛᱟᱲᱟᱜ ᱤᱭᱟᱹ ᱫᱚᱠᱚ ᱦᱤᱲᱤᱧ ᱮᱫᱟ ᱛᱚ ᱢᱟᱱᱮ ᱩᱱᱟᱹᱜ ᱫᱚ ᱧᱮᱞ ᱯᱮᱱᱟᱦᱟᱜ ᱠᱷᱟᱡ ᱥᱟᱱᱛᱟᱲ ᱛᱮᱫᱚ ᱵᱟᱠ ᱠᱚ ᱨᱚᱲ ᱵᱟᱲᱟᱭ ᱜᱮᱭᱟ ᱾
ᱵᱟᱝ ᱵᱟᱝ ᱦᱮᱸ ᱦᱮᱸ ᱟᱞᱤᱧ ᱦᱚᱸᱧ ᱱᱚᱣᱟ ᱫᱚᱞᱤᱧ ᱞᱳᱠᱷᱚ ᱟᱠᱟᱫ ᱜᱮᱭᱟ ᱵᱟᱝ ᱠᱚ ᱨᱚᱲ ᱜᱮ ᱜᱮᱭᱟ, ᱥᱟᱱᱛᱟᱲ ᱛᱮ ᱦᱟᱱᱮ ᱤᱭᱟᱹ ᱵᱟᱦᱟ ᱥᱚᱦᱨᱟᱭ ᱠᱚ ᱦᱤᱡᱩᱜ ᱜᱮᱭᱟ ᱥᱮ ᱟᱛᱩ ᱚᱲᱟᱜ ᱫᱚ ᱛᱟᱦᱚᱞᱮ ᱛᱚᱠᱷᱚᱱ ᱦᱟᱱᱮ ᱫᱤᱠᱩᱛᱮ ᱫᱤᱠ ᱫᱤᱠᱩ ᱛᱮᱜᱮ ᱠᱚ ᱨᱚᱲᱟ ᱟᱨᱚ ᱵᱟᱵᱟ ᱦᱤᱱᱫᱤ ᱤᱝᱞᱤᱥ ᱚᱱᱟ ᱛᱮᱦᱚᱸ
ᱟᱵᱮᱱ ᱫᱚᱵᱮᱱ ᱠᱩᱞᱤ ᱦᱮᱸ ᱠᱩᱞᱤ ᱠᱚᱣᱟᱵᱮᱱ ᱦᱚᱲᱛᱮ ᱦᱟᱱᱮ ᱫᱤᱠᱩ ᱛᱮᱠᱚ
ᱦᱮᱸ ᱦᱮᱸ ᱚᱱᱟᱛᱮ ᱫᱤᱠᱩ ᱛᱮᱠᱚ ᱨᱤᱯᱞᱟᱭ ᱟᱵᱮᱱᱟ ᱟᱫᱚ ᱢᱟᱱᱮ ᱪᱮᱫ ᱞᱮᱠᱟ ᱟᱸᱡᱚᱢ ᱠᱟᱛᱮᱫ ᱢᱟᱥᱮ ᱪᱤᱱᱛᱟᱹ ᱜᱮ ᱵᱩᱡᱷᱟᱹᱜ-ᱟ ᱡᱮ ᱵᱟᱦ ᱱᱩᱝᱠᱩ ᱜᱤᱫᱽᱨᱟᱹ ᱠᱚ
ᱥᱟᱹᱨᱤᱜᱮ ᱚᱱᱠᱟ ᱟᱫᱚ ᱟᱞᱮ ᱦᱚᱸ ᱟᱞᱮ ᱟᱹᱛᱩ ᱨᱮᱦᱚᱸ ᱢᱮᱱᱟᱜ ᱠᱚ ᱜᱮᱭᱟ ᱠᱤᱪᱷᱩ ᱪᱟᱹᱠᱨᱟᱹᱱ ᱠᱚᱫᱚ ᱦᱮᱡ ᱠᱟᱛᱮᱫ ᱟᱫᱚ ᱚᱱ ᱠᱟ ᱫᱤᱠᱩ ᱛᱮᱵᱮᱱ ᱤᱭᱟᱹ ᱦᱚᱲ ᱛᱮᱵᱮᱱ ᱠᱩᱞᱤ ᱠᱚᱣᱟ ᱡᱮ ᱤᱭᱟᱹ ᱛᱤᱥ ᱮᱢᱟᱹᱭ ᱛᱤᱥ ᱯᱮ ᱦᱮᱡ ᱟᱠᱟᱱᱟ? ᱠᱟᱞᱠᱮ ᱟᱥᱮᱪᱷᱤ
ᱚᱱᱠᱟᱜᱮ ᱚᱱᱠᱟᱜᱮ ᱟᱞᱮ ᱟᱹᱛᱳ ᱨᱮᱦᱚᱸ, ᱦᱮᱸ ᱟᱫᱚ ᱵᱟᱝ ᱞᱟᱹᱭ ᱦᱩᱭᱩᱜ ᱠᱟᱱᱟ ᱡᱮ ᱫᱤᱠᱩᱛᱮ ᱫᱤᱠᱩ ᱨᱚᱲ ᱟᱞᱚᱯᱮ ᱥᱮᱬᱟᱭᱟ ᱥᱮ ᱦᱤᱱᱫᱤ ᱤᱝᱞᱤᱥ ᱚᱱᱟ ᱫᱚ ᱵᱟᱝ ᱢᱟᱱᱮ ᱟᱥᱚᱞᱟᱜ ᱡᱟᱦᱟᱸ ᱟᱵᱚᱣᱟᱜ ᱟᱭᱳ ᱟᱲᱟᱝ ᱚᱱᱟ ᱛᱚ ᱞᱟᱦᱟᱨᱮ ᱵᱟᱲᱟᱭ ᱫᱟᱨᱠᱟᱨ
ᱟᱲᱟᱝ ᱫᱚ ᱪᱤᱠᱟᱹᱛᱮ ᱦᱤᱲᱤᱧ ᱮᱫᱟ ᱠᱚ ᱤᱱᱟᱹᱜᱮ,
ᱚᱱᱟᱜᱮ ᱵᱟᱠᱷᱟᱱ ᱞᱟᱦᱟ ᱫᱚ ᱚᱱᱟ ᱛᱟᱯᱚᱨᱮ ᱮᱴᱟᱜᱼᱟᱜ ᱾
ᱦᱳᱭ
ᱡᱮᱢᱚᱱ ᱟᱵᱚ ᱥᱟᱱᱛᱟᱲ ᱥᱟᱛᱮ ᱫᱚ ᱥᱟᱱᱛᱟᱲ ᱛᱮᱜᱮᱢ ᱨᱚᱲᱟ ᱦᱮᱸ ᱵᱟᱝ ᱢᱟᱱᱮ ᱚᱱᱟ ᱤᱭᱟᱹ ᱫᱚ ᱛᱟᱦᱮᱸ ᱫᱚᱨᱠᱟᱨ ᱾ ᱠᱟᱨ ᱡᱮ ᱟᱡ ᱡᱚᱠᱷᱚᱱ ᱥᱟᱱᱛᱟᱲᱛᱮ ᱨᱚᱲᱟᱹᱧ ᱠᱟᱱᱟ ᱤᱧ ᱫᱚ ᱪᱮᱫᱟᱜ ᱫᱤᱠᱩ ᱛᱮᱫᱚᱧ ᱨᱤᱯᱞᱟᱭᱭᱟ ᱾
ᱦᱮᱸ ᱦᱮᱸ ᱚᱵᱚᱥᱥᱚᱭ ᱚᱵᱚᱥᱥᱚᱭ ᱾
ᱚᱱᱟ ᱠᱚᱜᱮ ᱵᱟᱠᱚ ᱵᱩᱡ ᱮᱫᱟ ᱢᱟᱱᱮ ᱩᱱᱠᱩ ᱟᱫᱚ ᱚᱱᱮ ᱜᱮᱠᱚ ᱪᱟᱹᱠᱨᱤᱭᱮᱫᱟ ᱟᱫᱚ ᱪᱮᱫ ᱞᱮᱠᱟ ᱛᱮᱠᱚ ᱢᱚᱱᱮᱜ ᱠᱟᱱ ᱟᱫᱚ ᱜᱤᱫᱽᱨᱟᱹ ᱠᱚᱦᱚᱸ ᱫᱤᱠᱩ ᱛᱮᱠᱚ ᱨᱚᱲ ᱨᱚᱲ ᱟᱠᱚᱣᱟ ᱾
ᱟᱪᱪᱷᱟ ᱦᱮᱸ ᱦᱮᱸ ᱾ ᱟᱫᱚ ᱟᱹᱞᱤᱧ ᱦᱚᱜᱼᱚᱭ ᱦᱮᱸ ᱞᱟᱹᱭ ᱵᱮᱱ ᱟᱵᱮᱱ ᱜᱮ ᱞᱟᱹᱭ ᱢᱟᱲᱟᱝ ᱞᱮᱵᱮᱱ,
ᱚ ᱚ ᱞᱟᱹᱭᱮᱫ ᱛᱟᱦᱮᱸᱫ ᱞᱤᱧ ᱡᱮ ᱚᱱᱮ ᱡᱟᱦᱟᱸ ᱢᱟᱱᱮ ᱮᱱᱮᱡ ᱥᱮᱨᱮᱧ ᱠᱚᱦᱚᱸ ᱥᱮ
ᱦᱮᱸ ᱦᱮᱸ ᱦᱮᱸ ᱟᱨ ᱟᱞᱚᱵᱮᱱ ᱞᱟᱹᱭᱟ ᱚᱱᱟ ᱛᱚ ᱮᱱᱮᱜ ᱥᱮᱜ ᱥᱩᱨ ᱜᱮ ᱵᱟᱠᱚ ᱥᱳᱨᱳᱜᱼᱟ ᱡᱮ ᱟᱹᱨᱤᱪᱟᱹᱞᱤ ᱵᱟᱝ ᱮᱱᱮᱡ ᱥᱮᱨᱮᱧ ᱟᱹᱨᱤᱪᱟᱹᱞᱤ
ᱦᱩᱸ ᱦᱟᱱᱟ ᱨᱚᱵᱤᱱᱫᱨᱚ ᱥᱚᱝᱜᱤᱛ ᱚᱱᱟ ᱠᱚᱠᱚ ᱥᱮᱬᱟᱣ ᱟᱠᱚᱣᱟ ᱾ ᱟ ᱵᱟᱹᱞᱤᱧ ᱞᱟᱹᱭᱫᱟ ᱡᱮ ᱚᱱᱟ ᱫᱚ ᱵᱟᱠᱚ ᱥᱮᱬᱟᱭ ᱢᱟᱱᱮ ᱦᱮᱸ ᱚᱱᱟ ᱦᱚᱸᱠᱚ ᱥᱮᱬᱟᱭ ᱢᱟ ᱛᱟᱨᱯᱚᱨᱮ ᱟᱵᱚᱣᱟᱜ ᱮᱱᱮᱡ ᱤᱮᱨᱤᱧ ᱟᱵᱚᱣᱟᱜ ᱞᱟᱭᱞᱟᱠᱪᱟᱨ ᱚᱱᱟ ᱠᱚᱦᱚᱸ ᱥᱮ ᱵᱟᱲᱟᱭ ᱫᱚᱦᱚ ᱫᱚ ᱫᱚᱨᱠᱟᱨ ᱾
ᱟᱨ ᱞᱟᱹᱭ ᱞᱟᱠᱪᱟᱨ ᱜᱮᱛᱚ ᱞᱟᱦᱟ ᱾
ᱦᱮᱸ ᱚᱱᱟ ᱜᱮᱥᱮ ᱞᱟᱦᱟ ᱦᱟᱸᱰᱮ ᱫᱚ ᱦᱟᱸᱜ ᱵᱟᱢ ᱪᱟᱞᱟᱜᱼᱟ ᱞᱟᱦᱟ ᱫᱚ ᱱᱤᱡᱮᱨᱟᱜ ᱥᱚᱢᱟᱡᱽ ᱨᱮᱜᱮ ᱥᱮᱢ ᱟᱢᱫᱚᱢ ᱮᱱᱮᱡ ᱥᱮᱨᱮᱧᱟ ᱾
ᱦᱳᱭ
ᱚᱱᱟ ᱫᱚ ᱵᱟᱝ ᱾ ᱦᱟᱸᱰᱮ ᱜᱮᱠᱚ ᱪᱟᱞᱟᱜ ᱠᱟᱱᱟ ᱦᱟᱰᱮᱸ ᱜᱮᱠᱚ ᱪᱟᱞᱟᱜ ᱠᱟᱱᱟ ᱦᱟᱱᱛᱮ ᱨᱮᱜᱮ ᱠᱚ ᱵᱷᱩᱛᱤᱭᱮᱫ ᱠᱚᱣᱟ ᱚᱸᱰᱮ ᱜᱮ ᱠᱚ ᱤᱫᱤᱭᱮᱫ ᱠᱚᱣᱟ ᱟᱨ ᱱᱚᱣᱟ ᱠᱚᱫᱚ ᱵᱟᱝ ᱾
ᱟᱞᱮ ᱟᱹᱛᱩ ᱨᱮᱜᱮ ᱚᱱᱠᱟ ᱢᱮᱫᱴᱮᱱ ᱢᱮᱱᱟᱭᱟ ᱠᱟᱹᱠᱤᱢᱟ ᱦᱚᱲ, ᱟᱫᱚ ᱟᱡ ᱫᱚ ᱥᱟᱱᱛᱟᱲ ᱛᱮᱜᱮ ᱨᱚᱲ ᱫᱚ ᱨᱚᱲ ᱜᱮᱭᱟᱭ ᱟᱫᱚ ᱟᱡᱨᱮᱱ ᱦᱩᱰᱤᱧ ᱢᱟᱪᱷᱟ ᱜᱤᱫᱽᱨᱟᱹ ᱢᱮᱱᱟᱭᱟ ᱟᱫᱚ ᱩᱱᱤ ᱫᱚ ᱫᱚ ᱡᱩᱫᱤ ᱫᱤᱠᱩ ᱛᱮᱢ ᱨᱚᱲ ᱟᱭᱟ ᱟᱡ ᱟᱫᱚ ᱨᱟᱹᱜᱤ ᱟᱲᱤᱥ ᱟᱢᱟᱭ ᱟᱡ ᱟᱢ ᱜᱮ ᱾
ᱚ ᱚ,
ᱚᱸᱠᱟ ᱢᱟᱱᱮ ᱫᱤᱠᱩ ᱛᱮᱜᱮ ᱥᱮᱬᱟ ᱦᱚᱪᱚᱭᱮ ᱠᱟᱱᱟ ᱥᱟᱱᱛᱟᱲ ᱛᱮ ᱨᱚᱲ ᱟᱭ ᱠᱷᱟᱡ ᱫᱚ ᱨᱟᱹᱜᱤ ᱟᱭ᱾
ᱚᱱᱟ ᱥᱮᱸ,
ᱚᱱᱟ ᱫᱚ ᱪᱮᱜ ᱞᱮᱠᱟ ᱥᱮ ᱵᱟᱝ?
ᱦᱮᱸ ᱟᱫᱚᱜ ᱠᱟᱹᱴᱤᱡ ᱨᱮᱫᱚ ᱥᱮᱬᱶᱟᱭ ᱢᱮ ᱢᱟᱱᱮᱜ ᱥᱟᱱᱛᱟᱲ ᱛᱮᱜᱮ᱾
ᱢᱟᱜ ᱱᱚᱣᱟ ᱫᱚ ᱧᱮᱞ ᱵᱮᱱ ᱫᱤᱠᱩ ᱨᱚᱲ ᱫᱚ ᱮᱢᱱᱤ ᱛᱮᱜᱮ ᱠᱚ ᱥᱮᱬᱟ ᱭᱮᱫᱟ ᱠᱚ᱾
ᱚᱱᱟ ᱫᱚᱠᱚ ᱪᱮ-
ᱟᱨ ᱥᱟᱱᱛᱟᱲ ᱨᱚᱲ ᱫᱚ ᱢᱮᱫ ᱫᱷᱟᱣ ᱵᱟᱵᱮᱱ ᱥᱮᱬᱟ ᱞᱮᱠᱷᱟᱡ ᱫᱚ, ᱟᱫᱚ ᱵᱷᱚᱲᱚ ᱠᱟᱛᱮᱜ ᱫᱚ ᱵᱟᱵᱮᱱ ᱜᱟᱱᱼᱟ᱾
ᱟᱨ ᱠᱟᱴᱤᱜ ᱨᱮᱫᱚ ᱢᱟᱱᱮ ᱡᱟᱦᱟᱸᱭ ᱜᱮᱵᱤᱱ ᱥᱮᱬᱟᱣ ᱟᱭᱟ, ᱚᱱᱟ ᱜᱮᱥᱮ ᱥᱮᱬᱟᱭᱟᱭ᱾
ᱦᱳᱭ ᱠᱤᱸᱛᱩ ᱫᱤᱠᱩ ᱨᱚᱲ ᱫᱚ ᱢᱟᱲᱟᱝ ᱠᱟᱛᱮ ᱨᱮᱦᱚᱸ ᱥᱮᱬᱟᱜ ᱜᱮᱭᱟ, ᱠᱤᱸᱛᱩ ᱥᱟᱱᱛᱟᱲ ᱨᱚᱲ ᱫᱚ ᱵᱟᱝ ᱥᱮᱬᱟᱜᱼᱟ᱾
ᱚᱱᱟ ᱫᱚ ᱦᱟᱸᱜ ᱵᱟᱝ ᱥᱮᱬᱟᱜ ᱜᱮᱭᱟ, ᱠᱟᱛᱷᱟ ᱫᱚ ᱠᱟᱱᱟ, ᱚᱱᱟ ᱫᱚ ᱵᱟᱝ ᱚᱱᱟ ᱛᱮᱜᱮ ᱛᱚ ᱢᱟᱱᱮ ᱵᱟᱠᱚ ᱥᱮᱬᱟ ᱫᱟᱲᱮᱭᱟᱜ ᱜᱮᱭᱟᱵ ᱢᱟᱨᱟᱝ ᱠᱟᱛᱮᱫ ᱫᱚ᱾
ᱦᱮᱸ, ᱚᱱᱟ ᱵᱟᱠᱚ, ᱦᱮᱸ ᱦᱮᱸ᱾ ᱟᱫᱚ ᱚᱱᱠᱟ ᱟᱫᱚᱜ, ᱟᱹᱰᱤ ᱥᱟᱵᱮ ᱟᱱᱟᱭ᱾
ᱟᱠᱚᱨᱮᱱ ᱜᱚᱜᱚ ᱵᱟᱵᱟ ᱜᱮᱛᱷᱚᱦᱚ ᱠᱚ ᱚᱸᱠᱟᱭᱮᱫ ᱠᱚᱣᱟ, ᱫᱤᱠᱩ ᱛᱮᱠᱚ ᱨᱚᱲ ᱦᱚᱪᱚᱭᱮᱜ ᱠᱚᱣᱟ,
ᱦᱮᱸ, ᱚᱱᱠᱟ ᱟᱫᱚ ᱢᱮᱫᱴᱟᱹᱱ ᱚᱱᱠᱟ ᱞᱤᱧ ᱧᱮᱻᱞᱮᱫ ᱛᱟᱦᱮᱸᱜ ᱯᱷᱳᱱ ᱨᱮ᱾ ᱢᱤᱫᱴᱟᱹᱱ ᱥᱟᱹᱜᱩᱱ ᱫᱟᱨᱟᱢ ᱢᱟᱱᱮ ᱚᱱᱮ ᱦᱮᱸᱜᱼᱮ ᱥᱮ, ᱦᱮᱸᱜᱼᱮ᱾ ᱱᱮᱛᱟᱨ ᱦᱩᱭ ᱮᱱᱟ, ᱟᱢ ᱚ ᱤᱭᱟᱹ ᱠᱳᱞᱠᱟᱛᱟ ᱢᱮᱰᱤᱠᱮᱞ ᱠᱚᱞᱮᱡᱽ ᱨᱮ ᱥᱟᱹᱜᱩᱱ ᱫᱟᱨᱟᱢ ᱦᱩᱭ ᱮᱱᱟ ᱥᱮ,
ᱟᱪᱪᱷᱟ ᱟᱪᱪᱷᱟ ᱦᱮᱸ,
ᱟᱫᱚ ᱚᱸᱰᱮ ᱢᱤᱫᱴᱟᱹᱱ ᱢᱤᱫᱴᱟᱹᱱ ᱟᱭᱳ ᱦᱚᱲ ᱟᱨᱠᱤ ᱥᱟᱱᱛᱟᱲ ᱜᱮ ᱠᱟᱱᱟᱭ, ᱧᱮᱞ ᱠᱮᱫ ᱛᱟᱭᱟ ᱞᱤᱧ ᱥᱟᱱᱛᱟᱲᱟᱜ ᱛᱮᱜᱮ ᱢᱮᱱᱟᱜ ᱛᱟᱭᱟ ᱟᱭᱰᱤ ᱫᱚ, ᱩᱱᱤ ᱢᱟᱱᱮ ᱚᱸᱰᱮ ᱫᱚ ᱪᱮᱜ ᱥᱟᱹᱜᱩᱱ ᱫᱟᱨᱟᱢ ᱡᱮᱛᱮ ᱥᱟᱱᱛᱟᱲᱟᱜ ᱠᱟᱱᱟ, ᱟᱫᱚ ᱚᱸᱰᱮ ᱫᱚ ᱥᱟᱹᱲᱤ ᱵᱟᱸᱫᱮ ᱢᱮ, ᱵᱟ ᱩᱱᱤ ᱫᱚ ᱟᱫᱚᱜ ᱚᱱᱮ ᱢᱤᱫᱴᱟᱹᱱ ᱚᱱᱮ ᱪᱮᱫ ᱠᱟᱱᱟᱜ ᱠᱚ ᱦᱚᱨᱚᱜᱽ ᱫᱚ, ᱚᱸ ᱡᱟᱢᱟᱜ ᱠᱟ ᱦᱚᱨᱚᱜ ᱤᱫᱤ ᱟᱠᱟᱫᱟᱭ, ᱟᱫᱚ ᱤᱱᱠᱟᱹ ᱧᱮᱞ ᱠᱮᱫᱮᱭᱟᱹᱞᱤᱧ᱾ ᱟᱫᱚ ᱟᱹᱞᱤᱧ ᱜᱮ ᱤᱭᱟᱹᱞᱤᱧ ᱵᱩᱡᱽ ᱠᱮᱫᱟ᱾
ᱦᱮᱸ ᱦᱮᱸ ᱦᱮᱸ, ᱟᱫᱚ ᱚᱸᱠᱟ ᱫᱚ ᱪᱮᱫᱟᱜ? ᱚᱱᱟ ᱫᱚ ᱥᱟᱱᱛᱟᱲᱟᱜ ᱠᱟᱱᱟ, ᱟᱢ ᱫᱚ ᱥᱟᱱ- ᱛᱟᱲ ᱠᱟᱱᱟᱢ, ᱟᱫᱚ ᱪᱮᱫᱟᱜ ᱚᱸᱠᱟ ᱫᱚᱢ ᱦᱚᱨᱚᱜ ᱤᱫᱤᱭᱟ, ᱢᱟᱱᱮ ᱚᱱᱟ ᱫᱚ ᱢᱟᱱ ᱫᱚᱠᱚ ᱞᱟᱡᱟᱜ ᱵᱟᱝ ᱫᱚ ᱪᱮᱜ, ᱟᱠᱚ ᱜᱮᱠᱚ ᱠᱚ ᱵᱟᱲᱟᱭᱟ, ᱞᱟᱡᱟᱣ ᱨᱮᱭᱟᱜ ᱫᱚ ᱪᱮᱜ ᱦᱚᱸ ᱵᱟᱝ ᱠᱟᱱᱟ, ᱱᱤᱡᱮᱨᱟᱜ ᱩᱢᱟᱡᱽ ᱨᱮᱭᱟᱜ ᱥᱮ
ᱦᱮᱸ ᱵᱟᱠᱷᱟᱡ ᱟᱫᱚ, ᱚᱱᱟ ᱫᱚ ᱱᱤᱡᱟᱹᱨᱟᱜ ᱜᱚᱨᱵᱚ ᱠᱟᱱᱟ ᱛᱚ᱾
ᱦᱮᱸ ᱟᱨ ᱚᱠᱟ ᱴᱷᱮᱱ ᱫᱚᱠᱚ ᱞᱟᱡᱟᱜ ᱠᱟᱱᱟ ᱟᱨ ᱪᱮᱫᱟᱜ? ᱟᱫᱚ ᱥᱟᱱᱛᱟᱲᱟᱜ ᱤᱭᱟᱹ ᱨᱮᱜᱮᱢ ᱥᱮᱱ ᱟᱠᱟᱱᱟ, ᱟᱢᱟᱜ ᱦᱩᱭᱩᱜ ᱠᱟᱱ ᱛᱟᱢᱟ, ᱛᱟᱞᱦᱮ ᱚᱸᱰᱮ ᱫᱚ ᱪᱮᱫᱟᱜ ᱤᱭᱟᱹ ᱫᱚᱢ ᱦᱚᱨᱚᱜ ᱤᱫᱤᱭᱮᱫᱟ, ᱥᱮ ᱵᱟᱝ?
ᱦᱳᱸᱭ ᱟᱫᱚ ᱤᱱᱟᱹ ᱵᱟᱠᱚ ᱵᱩᱡ ᱟᱠᱚ᱾
ᱟᱨ ᱛᱤᱱᱟᱹᱜ ᱨᱚᱠᱚᱢ ᱵᱮᱱ ᱧᱮᱞᱟ ᱟ ᱯᱷᱳᱱ ᱠᱚᱨᱮᱜ ᱧᱮᱞ ᱞᱮᱠᱷᱟᱱ ᱱᱤᱡᱟᱹ ᱜᱮ ᱪᱤᱝᱛᱟᱹ ᱨᱮ ᱯᱟᱲᱟᱣ ᱟᱹᱱᱤᱡ ᱠᱟᱱᱟ᱾
ᱦᱳᱭ᱾ ᱟᱹᱰᱤ ᱠᱤᱪᱷᱩ ᱠᱚ ᱩᱫᱩᱜ ᱮᱫᱟ ᱠᱚ᱾
ᱟ ᱦᱟ ᱦᱟᱱᱮᱜ ᱥᱟᱹᱲᱤ ᱵᱟᱸᱫᱮ ᱠᱚᱵᱮᱱ ᱞᱚᱠᱠᱷᱚ ᱟᱠᱟᱜ ᱜᱮᱭᱟ ᱛᱚ?
ᱦᱮᱸ ᱟᱨ ᱟᱞᱚᱵᱮᱱ ᱞᱟᱹᱭᱟ ᱡᱟ ᱥᱟᱹᱲᱤ ᱵᱟᱸᱫᱮ ᱵᱟᱸᱫᱮ ᱟᱨ ᱵᱟᱝ ᱵᱟᱸᱫᱮ ᱥᱚᱢᱟᱱ ᱠᱮᱫᱟ ᱠᱚ ᱠᱚ
ᱚᱱᱟᱜᱮ ᱟᱫᱚ ᱢᱟᱱᱮ ᱚᱱᱟ ᱫᱚ ᱪᱮᱫ ᱢᱟᱱᱮ ᱟᱵᱚ ᱫᱚ ᱥᱟᱹᱲᱤ ᱪᱮᱫ ᱞᱟᱹᱜᱤᱫ ᱵᱚᱱ ᱵᱟᱸᱫᱮᱭᱟ
ᱦᱮᱸ ᱚᱱᱮ ᱥᱟᱱᱛᱟᱲᱟᱜ ᱤᱭᱟᱹ ᱡᱟᱦᱟᱸ ᱤᱭᱟᱹ ᱥᱟᱹᱲᱤ ᱠᱟᱱᱟ ᱟᱹᱨᱤ ᱤᱪᱟᱹᱞᱤ ᱥᱟᱹᱲᱤ ᱚᱱᱟᱧ ᱯᱟᱹᱧᱪᱤ ᱥᱟᱹᱲᱤ ᱮᱢᱚᱱ ᱠᱚ ᱵᱟᱸᱫᱮᱭᱮᱫᱟ ᱚᱠᱚᱭ ᱪᱮᱫ ᱵᱮᱱ ᱢᱮᱛᱟᱭᱟ
ᱚᱱᱟᱜᱮ
ᱢᱮᱱ ᱞᱮᱠᱷᱟᱱ ᱜᱮ ᱠᱷᱟᱹᱯᱟᱹᱨᱤᱜ ᱟᱠᱚ
ᱚᱱᱟᱜᱮ ᱢᱮᱱ ᱨᱮᱭᱟᱜ ᱦᱚᱸ ᱡᱳ ᱵᱟᱝ ᱟᱫᱚ ᱚᱱᱟ ᱠᱚᱜᱮ ᱢᱟᱱᱮ ᱥᱟᱹᱲᱤ ᱵᱚᱱ ᱵᱟᱸᱫᱮᱭᱮᱱᱟ ᱫᱚ ᱪᱮᱫᱟᱜ ᱚᱱᱠᱟ ᱫᱚᱠᱚ ᱵᱟᱸᱫᱮᱭᱮᱫᱟ ᱢᱟᱱᱮ ᱫᱚᱢᱮ ᱵᱷᱟᱞᱮ ᱠᱚ ᱧᱮᱞᱚᱜ ᱠᱟᱱᱟ ᱥᱮ ᱪᱮᱫ
ᱦᱩᱸ ᱡᱟ ᱵᱟᱸᱫᱮᱭ ᱫᱟᱠᱚ ᱪᱮᱫ ᱵᱮᱱ ᱞᱟᱹᱭᱟ
ᱚᱱᱟᱜᱮ ᱦᱟᱱᱮ ᱜᱚᱴᱟ ᱦᱚᱲᱢᱚ ᱜᱮ ᱧᱮᱞᱚᱜᱼᱟ ᱥᱟᱹᱲᱤ ᱵᱟᱸᱫᱮ ᱠᱟᱛᱮᱜ ᱦᱚᱸ ᱛᱟᱦᱚᱞᱮ ᱥᱟᱹᱲᱤ ᱵᱟᱸᱫᱮ ᱨᱮᱭᱟᱜ ᱜᱮ ᱪᱮᱫ ᱧᱮᱞᱚᱜ ᱠᱷᱟᱱ ᱫᱚ ᱦᱮᱸ ᱵᱟᱝ
ᱦᱳᱭ
ᱚᱱᱟᱜᱮ ᱡᱮ ᱟᱹᱰᱤ ᱵᱷᱟᱞᱮ ᱠᱚ ᱧᱮᱞᱚᱜᱼᱟ
ᱟᱫᱚ ᱟᱫᱚ ᱱᱤᱡᱮᱨᱟᱜ ᱧᱮᱞ ᱵᱮᱱ ᱱᱤᱡᱮᱨᱟᱜ ᱢᱟᱹᱱ ᱥᱚᱢᱟᱱ ᱫᱚ ᱱᱤᱡᱮ ᱴᱷᱮᱱ ᱜᱮ ᱟᱫᱚ ᱦᱳᱭ
ᱚᱱᱟᱜᱮ ᱱᱤᱡᱮ ᱴᱷᱮᱱ ᱜᱮ ᱟᱫᱚ ᱟᱵᱮᱱ ᱪᱮᱫ ᱠᱟ ᱵᱮᱱ ᱧᱮᱞᱚᱜᱼᱟ ᱪᱮᱫ ᱠᱟ ᱵᱟᱝ ᱟᱫᱚ ᱟᱵᱮᱱ ᱫᱚ ᱵᱟᱵᱮᱱ ᱵᱩᱡᱽ ᱫᱟᱲᱮᱭᱟᱜ ᱨᱮᱦᱚᱸ ᱢᱟᱱᱮ ᱦᱚᱲ ᱜᱮᱥᱮ ᱠᱚ ᱧᱮᱞ ᱛᱟᱵᱮᱱᱟ ᱚᱱᱟ ᱫᱚ ᱦᱚᱲ ᱠᱚ ᱠᱚᱭᱚᱜ ᱟᱵᱤᱱᱟ ᱚᱠᱟ ᱱᱚᱡᱚᱨ ᱛᱮᱠᱚ ᱧᱮᱞ ᱵᱤᱱᱟ ᱢᱟᱱᱮ ᱧᱮᱞ ᱵᱟᱲᱟ ᱦᱩᱭ ᱠᱟᱱᱟ ᱩᱱᱠᱩ ᱧᱮᱞ ᱠᱟᱛᱮᱜ ᱱᱤᱡᱮ ᱜᱮ ᱪᱮᱜ ᱞᱮᱠᱟ ᱵᱩᱡᱷᱟᱹᱜᱼᱟ
ᱦᱮᱸ ᱥᱟᱹᱨᱤ ᱜᱮ ᱪᱤᱱᱛᱟᱹ ᱨᱮᱜᱮ ᱵᱮᱱ ᱯᱟᱲᱟᱜᱼᱟ
ᱦᱩᱸ ᱟᱨᱚ ᱡᱚᱛᱚ ᱠᱚᱜᱮ ᱚᱝᱠᱟ ᱜᱮᱠᱚ ᱵᱟᱸᱫᱮᱜ ᱠᱟᱱᱟ
ᱦᱩᱸ ᱡᱚᱛᱚ ᱦᱚᱲ ᱡᱚᱛᱚ ᱡᱟᱦᱟᱸᱭ ᱩᱱᱠᱩ ᱮᱞ ᱟᱢ ᱡᱟᱦᱟᱸᱭ ᱮᱞᱵᱟᱢ ᱠᱚ ᱠᱚᱨᱟᱣ ᱩᱱᱠᱩ ᱦᱚᱸ ᱧᱮᱞ ᱠᱟᱜ ᱠᱚᱣᱟ ᱵᱮᱱ
ᱦᱮᱸ ᱦᱮᱸ ᱦᱮᱸ ᱦᱮᱸ
ᱟᱨᱮ ᱵᱟᱵᱟᱨᱮ ᱢᱟᱱᱮ ᱧᱮᱞ ᱛᱮᱜᱮ ᱵᱚᱦᱚᱜ ᱟᱹᱪᱩᱨᱚᱜᱼᱟ ᱮᱢᱚᱱ ᱠᱚ ᱵᱟᱸᱫᱮᱜᱼᱟ
ᱦᱩᱸ
ᱚᱠᱚᱭᱴᱟᱜ ᱫᱤᱠᱩ ᱵᱮᱱ ᱧᱮᱞ ᱠᱟᱫᱮᱭᱟ ᱚᱱᱠᱟ ᱢᱟᱱᱮ ᱵᱟᱸᱫᱮᱜ ᱚᱠᱚᱭᱴᱟᱜ ᱦᱚᱸ ᱥᱮ ᱵᱟᱝ
ᱵᱟ ᱵᱟ ᱫᱤᱠᱩ ᱫᱚ ᱛᱚᱵᱩ ᱩᱱᱠᱩ ᱫᱚ ᱢᱚᱸᱡᱽ ᱜᱮ ᱥᱟᱫᱟ ᱥᱟᱯᱴᱟ ᱜᱮᱠᱚ ᱛᱟᱦᱮᱱᱟ ᱢᱟᱱᱮ ᱩᱱᱟᱹᱜ ᱦᱟᱱᱟ ᱦᱟᱱᱛᱮ ᱱᱟᱛᱮ ᱫᱚ ᱵᱟᱠᱚ ᱵᱟᱸᱫᱮᱜ ᱜᱮᱭᱟ ᱟᱵᱚ ᱦᱚᱲ ᱜᱮ ᱢᱟᱱᱮ ᱦᱚᱨᱚᱜ ᱤᱭᱟᱹ ᱛᱮᱫᱚ ᱦᱚᱨᱚᱜ ᱵᱟᱸᱫᱮ ᱛᱮᱫᱚ ᱫᱤᱠᱩ ᱠᱷᱚᱱ ᱠᱚ ᱪᱮᱛᱟᱱᱚᱜ ᱠᱟᱱᱟ ᱟᱨ ᱮᱴᱟᱜ ᱛᱮᱫᱚ ᱵᱟ
ᱞᱟᱛᱟᱨ
ᱚᱱᱟ ᱛᱮᱫᱚ ᱞᱟᱛᱟᱨ ᱨᱮ
ᱟᱫᱚ ᱡᱚᱛᱚ ᱛᱮᱜᱮ ᱵᱚᱱ ᱪᱮᱛᱟᱱ ᱥᱮᱜ ᱵᱚᱱ ᱨᱟᱠᱟᱵ ᱢᱟ ᱥᱮ ᱵᱟᱝ
ᱛᱮᱜᱮ ᱟᱨ ᱦᱮᱸ ᱚᱱᱠᱟ ᱜᱮᱵᱚᱱ ᱦᱚᱨᱚᱜ ᱵᱟᱸᱫᱮᱭ ᱢᱟ ᱡᱟᱦᱟ ᱟᱵᱚ ᱥᱚᱵᱵᱷᱚ ᱵᱚᱱ ᱧᱮᱞᱚᱜᱼᱟ ᱾
ᱟᱨ ᱢᱚᱡᱽ ᱵᱚᱱ ᱧᱮᱞᱚᱜ ᱢᱟ ᱾
ᱡᱮᱵᱚᱱ ᱧᱮᱞᱚᱜ ᱢᱟ ᱚᱱᱟ ᱫᱚ ᱵᱟᱝ ᱾ ᱚᱱᱟ ᱦᱚᱸ ᱦᱚᱲ ᱠᱚ ᱞᱟᱹᱭ ᱵᱟᱲᱟ ᱵᱚᱱᱟ ᱱᱩᱝᱠᱩ ᱫᱚ ᱱᱩᱠᱩᱣᱟᱜ ᱥᱚᱢᱟᱡᱽ ᱨᱮᱫᱚ ᱦᱚᱜᱼᱚ ᱱᱚᱝ ᱠᱟ ᱦᱩᱭᱩᱜᱼᱟ ᱦᱚᱜᱼᱚᱝᱠᱟ ᱦᱚᱨᱚᱜ ᱵᱟᱸᱫᱮᱜ ᱟᱠᱚ ᱢᱟᱱᱮ ᱟᱵᱚᱣᱟᱜ ᱤᱭᱟᱹ ᱥᱮ ᱵᱚᱫᱱᱟᱢ ᱫᱚ
ᱦᱳᱭ
ᱠᱤᱪᱷᱩ ᱡᱚᱱ ᱦᱚᱛᱮᱡ ᱛᱮ ᱡᱚᱛᱚ ᱥᱚᱢᱟᱡᱽ ᱟᱜ ᱜᱮ ᱵᱚᱫᱽᱱᱟᱢ,
ᱮᱠᱫᱚᱢ ᱮᱠᱫᱚᱢ ᱾ ᱚᱱᱮ ᱚᱱᱠᱟ ᱠᱟᱛᱷᱟ ᱫᱚ ᱡᱮ ᱵᱟᱡᱟᱨ ᱨᱮᱱ ᱦᱚᱸ ᱟᱫᱚ ᱵᱟ ᱵᱟᱡᱟᱨ ᱨᱮᱯᱮ ᱛᱟᱦᱮᱭᱮᱱᱟ ᱢᱮᱱᱛᱮ ᱡᱮ ᱥᱟᱱᱛᱟᱲᱟᱜ ᱟᱹᱨᱤᱪᱟᱹᱞᱤ ᱵᱟᱯᱮ ᱢᱟᱱᱟᱣᱟ ᱥᱮ ᱵᱟᱯᱮ ᱟᱛᱟᱝ ᱫᱟᱨᱟᱢᱟ ᱤᱱᱠᱟᱹ ᱛᱚ ᱠᱟᱛᱷᱟ ᱫᱚ ᱵᱟᱝ ᱠᱟᱱᱟ ᱾
ᱦᱩᱸ ᱦᱩᱸ ᱦᱩᱸ